ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ ᱾
ᱦᱮᱸ ᱚᱱᱠᱟ ᱨᱚᱲ ᱠᱚ ᱟᱸᱡᱚᱢᱚᱜ ᱠᱟᱱᱟ ᱴᱷᱤᱠ ᱴᱷᱟᱠ?
ᱦᱮᱸᱼᱦᱮᱸ ᱮᱠᱟᱞ ᱟᱹᱰᱤ ᱱᱟᱯᱟᱭ ᱜᱮ ᱟᱸᱡᱚᱢ ᱦᱤᱡᱩᱜ ᱠᱟᱱᱟ ᱟᱨ ᱟᱥᱚᱜ ᱠᱟᱱᱟᱹᱧ ᱤᱧᱟᱹᱜ ᱨᱚᱲ ᱦᱚᱸ ᱢᱚᱸᱡᱽ ᱜᱮ ᱥᱮᱴᱮᱨᱚᱜ ᱠᱟᱱᱟ ᱡᱟᱹᱱᱤᱡᱽ?
ᱦᱮᱸ ᱢᱚᱸᱡᱽ ᱜᱮ ᱥᱮᱴᱮᱨᱚᱜ ᱠᱟᱱᱟ ᱾
ᱮᱠᱟᱞ ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟ ᱯᱮ?
ᱦᱮᱸ ᱜᱚᱝᱠᱮ ᱱᱟᱯᱟᱭ ᱵᱟᱲᱟ ᱜᱮᱭᱟᱞᱮ ᱟᱞᱮ ᱫᱚ ᱾ ᱟᱯᱮ ᱜᱮ ᱪᱮᱫ ᱞᱮᱠᱟ?
ᱦᱮᱸ ᱦᱩᱸ, ᱟᱞᱮ ᱦᱚᱸ ᱱᱚᱜᱼᱚᱭ ᱪᱟᱸᱫᱚ ᱵᱚᱸᱜᱟᱣᱟᱜ ᱫᱩᱞᱟᱹᱲ ᱫᱟᱭᱟ ᱛᱮ ᱱᱤᱛᱚᱜ ᱫᱷᱟᱹᱵᱤᱡ ᱱᱟᱯᱟᱭ ᱜᱮ ᱢᱮᱱᱟᱜ ᱞᱮᱭᱟ ᱾
ᱚ ᱱᱟᱯᱟᱭ ᱜᱮ ᱢᱮᱱᱟᱜ ᱜᱮᱭᱟ ᱵᱟᱝ? ᱟᱫᱚ ᱜᱚᱝᱠᱮ ᱛᱟᱦᱚᱞᱮ ᱛᱮᱦᱮᱧ ᱫᱚ ᱫᱟᱜ ᱡᱟᱹᱲᱤ ᱫᱚ ᱪᱮᱫᱞᱮᱠ?
ᱛᱮᱤᱦᱮᱧ ᱫᱚ ᱟᱞᱮ ᱥᱮᱫ ᱫᱚ ᱱᱚᱝᱠᱟ ᱫᱟᱜ ᱡᱟᱹᱲᱤ ᱫᱚ ᱵᱟᱭ ᱫᱟᱜ ᱡᱟᱹᱲᱤᱭᱟᱠᱟᱫᱟ ᱦᱟᱸᱜ ᱱᱚᱝᱠᱟ ᱨᱤᱢᱤᱞ ᱫᱚ ᱛᱟᱦᱮᱸ ᱠᱟᱱ ᱜᱮᱭᱟ ᱾
ᱟᱫᱚ ᱟᱞᱮᱥᱮᱫ ᱫᱚ ᱱᱚᱜ ᱚᱭ ᱦᱩᱲᱩ ᱨᱚᱦᱚᱭ ᱠᱚ ᱥᱟᱹᱨᱫᱤ ᱵᱟᱲᱟ ᱟᱠᱟᱱᱟ, ᱟᱫᱚᱢ ᱠᱚ ᱫᱚ ᱦᱟᱸᱜ ᱠᱚ ᱢᱩᱪᱟᱹᱫ ᱵᱟᱲᱟ ᱟᱠᱟᱫ ᱜᱮᱭᱟ ᱦᱩᱲᱩ ᱨᱚᱦᱚᱭ ᱠᱚ ᱦᱚᱸ ᱾ ᱫᱟᱜ ᱡᱟᱹᱲᱤ ᱫᱚ ᱮᱱᱦᱚᱸ ᱱᱤᱭᱟᱹ ᱵᱚᱪᱷᱚᱨ ᱫᱚ ᱦᱩᱭ ᱵᱟᱲᱟ ᱞᱮᱱ ᱜᱮᱭᱟ ᱮᱦᱚᱵ ᱮᱦᱚᱵ ᱱᱚᱝᱠᱟ ᱵᱩᱡᱷᱟᱹᱜ ᱠᱟᱱ ᱛᱟᱦᱮᱱᱟ ᱵᱳᱞᱮ ᱱᱤᱭᱟᱹ ᱫᱷᱟᱣ ᱫᱚ ᱚᱠᱚ ᱵᱟᱲᱟᱭ ᱫᱟᱜᱟᱭ ᱵᱟᱭ ᱫᱟᱜᱟ ᱮᱱᱛᱮᱜ ᱢᱤᱫ ᱵᱟᱨ ᱦᱟᱯᱛᱟ ᱞᱟᱦᱟ ᱨᱮᱜᱮ ᱱᱚᱝᱠᱟ ᱟᱹᱰᱤ ᱥᱤᱛᱩᱝ ᱵᱩᱡᱷᱟᱹᱜ ᱠᱟᱱ ᱛᱟᱦᱮᱱᱟ ᱡᱟᱨᱟᱫ ᱡᱟᱨᱟᱫ ᱾ ᱩᱱ ᱚᱠᱛᱮ ᱫᱟᱜ ᱜᱮ ᱵᱟᱭ ᱫᱟᱜ ᱮᱫᱟᱭ ᱫᱟᱜᱽ ᱠᱷᱟᱡ ᱡᱷᱤᱯᱤᱨ ᱡᱷᱤᱯᱤᱨ ᱮ ᱫᱟᱜ ᱵᱟᱲᱟᱭᱮᱫ ᱛᱟᱦᱮᱱᱟ ᱟᱫᱚ ᱮᱱᱨᱮᱦᱚᱸ ᱢᱩᱪᱟᱹᱫ ᱢᱩᱪᱟᱹᱫ ᱚᱠᱛᱮ ᱱᱚᱜᱼᱚᱭ ᱫᱟᱜ ᱵᱟᱲᱟᱣᱟᱫ ᱞᱮᱜᱮᱭᱟᱭ ᱟᱨ ᱱᱚᱜᱼᱚᱭ ᱦᱩᱲᱩ ᱨᱚᱦᱚᱭ ᱱᱟᱯᱟᱭ ᱜᱮ ᱦᱩᱭ ᱵᱟᱲᱟᱭᱮᱱᱟ, ᱟᱨ ᱟᱫᱚᱢ ᱦᱚᱲ ᱫᱚ ᱱᱚᱜᱼᱚᱭ ᱥᱟᱨᱫᱤ ᱵᱟᱲᱟᱣ ᱠᱟᱱᱟ ᱠᱚ ᱨᱚᱦᱚᱭ ᱫᱟᱠᱚ ᱦᱟᱸᱜ ᱾ ᱟᱯᱮ ᱥᱮᱜ ᱜᱮ ᱪᱮᱜ ᱞᱮᱠᱟ ᱦᱟᱸᱜ?
ᱮᱸ ᱟᱞᱮ ᱥᱮᱜ ᱦᱚᱸ ᱜᱚᱝᱠᱮ ᱮᱸ ᱚᱝᱠᱟ ᱜᱮ ᱡᱮ ᱨᱚᱦᱚᱭ ᱠᱚᱫᱚ ᱦᱚᱸᱜᱼᱚᱭ ᱟᱨᱠᱤ ᱟᱨᱟᱢᱵᱚ ᱜᱚᱜ ᱠᱟᱱᱟ, ᱫᱟᱜ ᱡᱟᱲᱤ ᱠᱚ ᱩᱱᱟᱹᱜ ᱵᱟᱝ ᱠᱷᱟᱛᱤᱨ ᱛᱮ ᱩᱱᱟᱹᱜ ᱟᱨᱠᱤ ᱛᱟᱲᱟ ᱛᱟᱲᱤ ᱫᱚ ᱵᱟᱝ ᱨᱚᱦᱚᱭ ᱠᱟᱱᱟ ᱟᱫᱚ ᱦᱚᱸᱜ ᱚᱭ ᱟᱨᱟᱢᱵᱚ ᱦᱩᱭ ᱠᱟᱱᱟ ᱟᱨᱠᱤ ᱾
ᱟᱪᱪᱷᱟ ᱟᱪᱪᱷᱟ ᱾ ᱚᱱᱮ ᱧᱤᱛᱚᱜ ᱜᱮ ᱦᱟᱸᱜ ᱮᱦᱚᱵ ᱦᱩᱭ ᱠᱟᱱᱟ ᱥᱮ ᱚᱱᱮ ᱵᱟᱨ-ᱯᱮ ᱫᱤᱱ ᱞᱟᱦᱟ ᱠᱷᱚᱡ
ᱤᱭᱟᱹ ᱛᱟᱦᱚᱞᱮ ᱪᱮᱜ ᱦᱩᱲᱩ ᱠᱚᱯᱮ ᱨᱚᱦᱚᱭ ᱵᱟᱲᱟᱭᱮᱜ ᱛᱟᱵᱚᱱᱟ ᱾
ᱩᱸ ᱪᱮᱜ ᱦᱩᱲᱩ ᱥᱮ ᱪᱮᱜ ᱵᱮᱱ ᱢᱮᱱ ᱠᱮᱫᱟ ᱦᱟᱸᱜ ᱾
ᱦᱳᱭ ᱦᱳᱭ ᱜᱚᱝᱠᱮ ᱾
ᱟᱪᱪᱷᱟ ᱟᱪᱪᱷᱟ ᱦᱩᱲᱩ ᱞᱮᱠᱟ ᱛᱮᱫᱚ ᱟᱞᱮ ᱥᱮᱫ ᱫᱚ ᱡᱟᱹᱥᱛᱤ ᱠᱟᱭᱛᱮᱢ ᱢᱮᱱ ᱞᱮᱠᱟᱡ ᱫᱚ ᱱᱚᱜ-ᱚᱭ ᱱᱚᱣᱟ ᱥᱚᱨᱱᱟ ᱦᱩᱲᱩ ᱜᱮ ᱠᱚ ᱨᱚᱦᱚᱭᱟ ᱦᱟᱸᱜ ᱟᱨ ᱟᱹᱰᱤ ᱠᱚᱢ ᱦᱚᱲ ᱢᱟᱱᱮ ᱱᱚᱣᱟ ᱵᱟᱡᱟᱨ ᱠᱷᱚᱡ ᱫᱚ ᱱᱟᱣᱟ ᱱᱟᱣᱟ ᱤᱛᱟᱹ ᱠᱚ ᱠᱤᱨᱤᱧᱟ ᱢᱟᱱᱮ ᱚᱠᱟ ᱫᱚ ᱦᱟᱸᱢ ᱵᱚᱪᱷᱚᱨ ᱨᱮᱱᱟᱜ ᱥᱟᱨᱮᱡ ᱠᱚ ᱚᱱᱟ ᱠᱚ ᱫᱚᱦᱚ ᱠᱟᱜᱼᱟ ᱚᱱᱟᱜᱮ ᱦᱟᱸᱜ ᱫᱚᱦᱲᱟ ᱛᱮᱠᱚ ᱨᱚᱦᱚ ᱢᱟᱱᱮ ᱟᱯᱷᱚᱨ ᱟᱠᱚ ᱟᱨ ᱚᱱᱟ ᱠᱚ ᱨᱚᱦᱚᱭᱟ ᱟᱫᱚ ᱡᱟᱹᱥᱛᱤ ᱠᱟᱭ ᱛᱮ ᱱᱚᱣᱟ ᱥᱚᱨᱱᱟ ᱦᱩᱲᱩ ᱜᱮ ᱟᱹᱰᱤ ᱱᱟᱢᱰᱟᱜ ᱜᱮᱭᱟ ᱟᱞᱮ ᱥᱮᱫ ᱫᱚ ᱚᱱᱟ ᱜᱮ ᱦᱟᱸᱜ ᱠᱚ ᱨᱚᱦᱚᱭ ᱵᱟᱲᱟᱭᱟ ᱾ ᱟᱨ ᱚᱠᱟ ᱜᱷᱩᱴᱩ ᱜᱷᱩᱴᱩ ᱡᱟᱭᱜᱟ ᱥᱮᱴ ᱢᱮᱱ ᱫᱟᱲᱮᱜ ᱚᱠᱟ ᱚᱠᱟ ᱫᱚ ᱫᱟᱜ ᱵᱟᱝ ᱴᱤᱠᱟᱹᱜ ᱾ ᱚᱝᱠᱟᱱ ᱡᱟᱭᱜᱟ ᱨᱮᱫᱚ ᱵᱷᱟᱹᱫᱟᱹᱭ ᱠᱚ ᱪᱟᱥ ᱠᱟᱜᱼᱟ ᱵᱷᱟᱹᱫᱟᱹᱭ ᱦᱩᱲᱩ ᱟᱫᱚ ᱱᱮᱜᱼᱮ ᱱᱤᱭᱟᱹ ᱠᱤᱱ ᱜᱮ ᱡᱟᱹᱥ ᱛᱤ ᱠᱚ ᱪᱟᱥᱟ ᱵᱷᱟᱹᱫᱟᱹᱭ ᱟᱨ ᱥᱚᱨᱱᱟ ᱟᱯᱮ ᱥᱮᱜ ᱜᱮ ᱪᱮᱜ ᱠᱚ ᱦᱩᱲᱩ ᱠᱚ ᱪᱟᱥᱟ?
ᱟᱞᱮ ᱦᱚᱸ ᱜᱚᱝᱠᱮ ᱞᱚᱞᱟᱴ ᱠᱚ ᱥᱚᱨᱱᱚ ᱠᱚ ᱛᱟᱯᱚᱨᱮ ᱵᱩᱞᱮᱴ ᱠᱚ
ᱟᱪᱪᱷᱟ ᱟᱪᱪᱷᱟ ᱾
ᱚᱱᱮ ᱚᱱᱟ ᱠᱚᱜᱮ ᱪᱟᱥ ᱵᱟᱲᱟᱭ ᱦᱩᱭᱩᱜᱼᱟ ᱱᱤᱛᱚᱜ ᱫᱚ ᱟᱯᱟᱛᱚᱛᱚ ᱾ ᱵᱤᱥᱤ ᱧᱮᱞ ᱧᱟᱢᱚᱜ ᱠᱟᱱᱟ ᱾
ᱦᱮᱸ ᱟᱫᱚ ᱜᱚᱝᱠᱮ ᱛᱟᱦᱞᱮ ᱟᱵᱤᱱ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱟᱹᱣᱨᱤ?
ᱦᱮᱸ ᱦᱮᱸ ᱫᱟᱠᱟ ᱠᱚᱫᱚ ᱡᱚᱢ ᱵᱟᱲᱟ ᱦᱳᱭ ᱠᱟᱱ ᱜᱮᱭᱟ ᱮᱱᱟᱝ ᱧᱚᱜ ᱨᱮᱜᱮ ᱦᱟᱸᱜ ᱾
ᱮᱸ
ᱞᱟᱦᱟ ᱧᱚᱜ ᱨᱮᱜᱮ ᱛᱤᱦᱤᱧ ᱫᱚᱞᱮ ᱫᱟᱠᱟ ᱵᱟᱲᱟ ᱞᱮᱫᱟ ᱛᱚ ᱱᱮᱜ -ᱮ ᱱᱮᱝᱠᱟ ᱵᱟᱲᱟ ᱨᱮᱜᱮ ᱢᱟᱱᱮ ᱟᱴ ᱱᱚ ᱵᱟᱡᱮ ᱵᱷᱤᱛᱤᱨ ᱨᱮᱜᱮ ᱱᱚᱝᱠᱟ ᱞᱮ ᱡᱚᱢ ᱵᱟᱲᱟᱭᱟ ᱫᱟᱠᱟ ᱫᱚ ᱦᱟᱸᱜ ᱾ ᱟᱹᱰᱤ ᱞᱟᱦᱟ ᱦᱚᱸ ᱵᱟᱝ ᱟᱹᱰᱤ ᱛᱟᱭᱱᱚᱢ ᱦᱚᱸ ᱵᱟᱝ ᱱᱮᱜ ᱮ ᱱᱮᱝᱠᱟ ᱜᱮ ᱟᱫᱚ ᱟᱯᱮ ᱠᱚᱜᱮ ᱫᱟᱠᱟ ᱡᱚᱢ ᱵᱟᱲᱟ ᱜᱮ ᱥᱮ ᱟᱹᱣᱨᱤ ᱦᱟᱸᱜ ᱾
ᱦᱮᱸ ᱟᱹᱣᱨᱤ ᱜᱚᱝᱠᱮ ᱮ ᱵᱮᱠᱜᱨᱟᱣᱩᱱᱰ ᱱᱚᱭᱮᱥ ᱦᱤᱡᱩᱜ ᱠᱟᱱᱟ ᱠᱟᱹᱴᱤᱡ ᱾
ᱟᱪᱪᱷᱟ ᱟᱪᱪᱷᱟ ᱢᱟᱱᱮ ᱪᱮᱜ ᱞᱮᱠᱟ ᱡᱟᱦᱟᱸ ᱱᱟᱜ?
ᱦᱮᱸ ᱚᱱᱠᱟ ᱠᱷᱟᱲ ᱠᱷᱚᱲ ᱠᱷᱟᱲ ᱠᱷᱚᱲ ᱟᱸᱡᱚᱢᱚᱜ ᱠᱟᱱᱟ ᱾
ᱟᱪᱪᱷᱟ ᱟᱪᱪᱷᱟ ᱧᱤᱛᱚᱜ ᱫᱚ ᱦᱟᱸᱜ ᱵᱟᱝ ᱟᱸᱡᱚᱢᱚᱜ
ᱦᱮᱸ ᱜᱚᱝᱠᱮ ᱵᱟᱝ ᱟᱸᱡᱚᱢᱚᱜ ᱠᱟᱱᱟ ᱾
ᱟᱪᱪᱷᱟ ᱟᱪᱪᱷᱟ ᱾
ᱟᱫᱚ ᱜᱚᱝᱠᱮ ᱚᱱᱠᱟ ᱜᱮ ᱟᱫᱚ ᱟᱯᱮ ᱥᱮᱜ ᱦᱚᱸ ᱵᱤᱱ ᱞᱟᱹᱭ ᱠᱮᱫᱟ ᱡᱮ ᱫᱟᱜ ᱡᱟᱹᱲᱤ ᱵᱟᱝ ᱠᱷᱟᱹᱛᱤᱨ ᱨᱚᱦᱚᱭ ᱠᱚ ᱛᱟᱭᱱᱚᱢ ᱠᱟᱱᱟ᱾ ᱟᱫᱚ ᱪᱮᱞᱠᱟ ᱟᱯᱮ ᱥᱮᱫ ᱫᱚ ᱱᱤᱭᱟᱹ ᱫᱷᱟᱣ ᱱᱤᱭᱟᱹ ᱥᱮᱨᱢᱟ ᱫᱚ ᱛᱟᱭᱱᱚᱢ ᱠᱟᱱᱟ ᱥᱮ ᱞᱟᱦᱟ ᱟᱠᱟᱱᱟ?
ᱮᱸᱜ ᱢᱮᱱ ᱜᱟᱱᱚᱜᱼᱟ ᱱᱤᱭᱟᱹ ᱥᱮᱨᱢᱟ ᱫᱚ ᱯᱟᱥᱮᱡ ᱱᱚᱜᱼᱚᱭ ᱛᱟᱭᱱᱚᱢ ᱠᱟᱱ ᱜᱮᱭᱟ ᱦᱟᱸᱜ ᱾ ᱟᱞᱮ ᱦᱤᱥᱟᱹᱵ ᱛᱮᱫᱚ ᱵᱟᱝᱠᱷᱟᱡ ᱫᱚ ᱱᱚᱜᱼᱚᱭ ᱱᱚᱣᱟ ᱱᱚᱜᱼᱚᱭ ᱥᱟᱱ ᱪᱟᱸᱫᱳ ᱵᱚᱞᱚᱭᱮᱱ ᱾ ᱟᱫᱚ ᱞᱟᱦᱟ ᱧᱚᱜ ᱨᱤᱜᱤ ᱦᱟᱸᱜ ᱦᱩᱲᱩ ᱨᱚᱦᱚᱭ ᱠᱚ ᱦᱩᱭᱩᱜ ᱠᱟᱱ ᱛᱟᱦᱮᱱᱟ᱾
ᱟᱪᱪᱷᱟ ᱟᱪᱪᱷᱟ ᱦᱮᱸ ᱾
ᱱᱤᱭᱟᱹ ᱫᱚᱢ ᱫᱚ ᱛᱟᱭᱱᱚᱢ ᱧᱚᱜ ᱠᱟᱱᱟ ᱦᱟᱸᱜ ᱛᱚ ᱮᱱᱛᱮ ᱱᱚᱣᱟ ᱦᱩᱜ ᱜᱟᱹᱪᱷᱤ ᱠᱩᱧ ᱧᱮᱞ ᱵᱟᱲᱟ ᱞᱮᱫᱟ ᱟᱹᱰᱤ ᱜᱤ ᱦᱟᱨᱟ ᱵᱟᱲᱟᱣ ᱠᱟᱱ ᱛᱟᱞᱮ ᱛᱟᱦᱮᱸᱱᱟ᱾ ᱫᱟᱜ ᱜᱮ ᱵᱟᱭ ᱫᱟᱜ ᱮᱫ
ᱚ ᱟᱪᱪᱷᱟ ᱟᱪᱪᱷᱟ᱾
ᱛᱚ ᱟᱯᱮ ᱥᱮᱜ ᱫᱚ ᱛᱟᱭᱱᱚᱢ, ᱥᱮ ᱟᱯᱮ ᱥᱮᱜ ᱫᱚ ᱱᱤᱛᱟᱨ ᱫᱤᱱ ᱜᱮ ᱡᱟᱹᱥᱛᱤ ᱠᱟᱭ ᱛᱮᱠᱚ ᱨᱚᱦᱚᱭ ᱵᱟᱲᱟᱭᱟ?
ᱵᱟᱝ ᱜᱚᱝᱠᱮ ᱢᱟᱱᱮ ᱟᱞᱮ ᱥᱮᱜ ᱫᱚ ᱞᱟᱹᱭ ᱞᱮᱠᱷᱟᱱ ᱫᱚ ᱱᱤᱭᱟᱹ ᱫᱷᱟᱣ ᱫᱚ ᱟᱞᱮ ᱥᱮᱜ ᱦᱚᱸ ᱚᱝᱠᱟ ᱫᱚ ᱛᱟᱭᱱᱚᱢ ᱠᱚᱜ ᱠᱟᱱ ᱜᱮᱭᱟ, ᱵᱟᱝᱠᱷᱟᱱ ᱮᱸ ᱱᱤᱛᱳᱜ ᱱᱮᱱᱠᱟᱱ ᱫᱤᱱ ᱛᱮᱫᱚ ᱢᱚᱴᱟ ᱢᱩᱴᱤ ᱡᱷᱚᱛᱚ ᱦᱚᱲ ᱜᱮᱠᱚ ᱨᱚᱦᱚᱭ ᱠᱚᱢᱯᱞᱤᱴ ᱠᱤᱭᱟ᱾ ᱟᱨᱠᱤ ᱮᱸ ᱱᱤᱭᱟᱹ ᱫᱷᱟᱣ ᱫᱚ ᱛᱮᱢᱚᱱ ᱫᱟᱜ ᱡᱟᱹᱲᱤ ᱫᱚ ᱵᱟᱝ ᱦᱳᱭ ᱠᱟᱱᱟ ᱛᱚ᱾
ᱦᱩᱸ ᱢᱟᱱᱮ ᱮᱦᱚᱵ ᱮᱦᱚᱵ ᱫᱚ ᱮᱠᱟᱞ ᱜᱮ ᱵᱟᱝ ᱦᱩᱭᱩᱜ ᱠᱟᱱ ᱛᱟᱸᱦᱮᱱᱟ, ᱱᱚᱜᱚᱭ ᱛᱟᱭᱚᱢ ᱛᱟᱭᱚᱢ ᱚᱝᱠᱟ ᱦᱩᱭ ᱵᱟᱲᱟᱭᱱᱟ ᱫᱟᱜ ᱡᱟᱹᱲᱤ ᱠᱚ᱾
ᱦᱮᱸ ᱱᱤᱛᱳᱜ᱾ ᱦᱚᱭ ᱜᱮ ᱢᱚᱸᱬᱮ ᱛᱩᱨᱩᱭ ᱢᱟᱦᱟᱭ ᱡᱟᱹᱯᱩᱫ ᱠᱮᱜᱛᱮ ᱟᱫᱚ ᱵᱟᱹᱫᱽ ᱠᱚᱨᱮ ᱫᱟᱜ ᱠᱚ ᱛᱚᱢᱵᱟ ᱵᱟᱲᱟᱭ ᱮᱱᱟ᱾
ᱮᱱᱠᱷᱟᱱ ᱚᱱᱟ ᱞᱟᱦᱟ ᱫᱚ ᱫᱟᱜ ᱠᱟᱛᱮᱜ ᱨᱮᱦᱚᱸ ᱢᱤᱫ ᱫᱤᱱᱮ ᱫᱟᱜ ᱠᱮᱫᱟ, ᱟᱨ ᱫᱚᱥᱟᱨ ᱫᱤᱱ ᱵᱟᱭ ᱫᱟᱜ ᱞᱮᱫᱟ ᱟᱫᱚ ᱠᱷᱮᱛ ᱠᱚᱫᱚ ᱟᱸᱡᱮᱫ ᱪᱵᱟᱭ ᱮᱱᱟ᱾
ᱮᱠᱟ ᱞᱮᱠᱟ ᱟᱨ ᱫᱟᱜ ᱦᱚᱸ ᱢᱟᱱᱮ ᱟᱹᱰᱤ ᱨᱟᱸᱜᱟᱣ ᱵᱟᱭ ᱫᱟᱜᱮᱫ ᱛᱟᱦᱮᱸᱱᱟ ᱟᱞᱮ ᱥᱮᱫ ᱫᱚ ᱡᱷᱤᱯᱤᱨ ᱡᱷᱤᱯᱤ ᱨᱮ ᱫᱟᱜ ᱵᱟᱲᱟ ᱠᱮᱫᱟ ᱟᱨ ᱫᱚᱥᱟᱨ ᱦᱤᱞᱳᱜ ᱫᱚ ᱠᱷᱟᱹᱞᱤ ᱨᱤᱢᱤᱞ ᱵᱟᱲᱟ ᱠᱮᱫᱟ ᱟᱨᱦᱚᱸ ᱛᱮᱥᱟᱨ ᱦᱤᱞᱳᱜ ᱫᱚᱢ ᱢᱮᱱ ᱫᱟᱲᱮᱜ-ᱟ ᱥᱤᱛᱩᱝ ᱠᱮᱫᱟᱭ ᱦᱟᱸᱜ ᱡᱟᱨᱟᱜ ᱡᱟᱨᱟᱫ ᱟᱫᱚ ᱱᱚᱜᱚ ᱱᱚᱝᱠᱟ ᱪᱟᱞᱟᱜ ᱠᱟᱱ ᱛᱟᱦᱮᱱᱟ ᱵᱟᱨ ᱯᱮ ᱫᱤᱱ
ᱚ ᱱᱚᱝᱠᱟ ᱪᱟᱞᱟᱜ ᱠᱟᱱ ᱛᱟᱦᱮᱸᱜ ᱵᱟᱝ᱾
ᱟᱫᱚ ᱜᱚᱝᱠᱮ ᱚᱝᱠᱟ ᱜᱮ ᱟᱫᱚ ᱪᱤᱠᱟᱹᱭᱟᱵᱤᱱ ᱟᱫᱚ ᱡᱟᱜᱮ ᱥᱮᱨᱢᱟ ᱡᱟᱹᱲᱤ ᱦᱩᱭᱩᱜ-ᱟ ᱚᱱᱟ ᱫᱚ ᱱᱤᱡᱮ ᱛᱮᱫᱚ ᱵᱟᱢ ᱦᱳᱭ ᱦᱚᱪᱚ ᱫᱟᱲᱮᱜ-ᱟ ᱥᱮ᱾
ᱮᱠᱟᱞ ᱮᱠᱟᱞ ᱚᱱᱟ ᱫᱚ ᱠᱟᱱ ᱜᱮᱭᱟ ᱱᱚᱣᱟ ᱫᱚ ᱪᱚᱴ ᱪᱟᱸᱫᱳᱣᱟᱜ ᱤᱭᱟᱹ ᱛᱤᱜᱮ ᱦᱟᱸᱜ ᱦᱮᱸᱥᱮ ᱵᱟᱝ᱾
ᱦᱮᱸ ᱪᱚᱴ ᱪᱟᱸᱫᱳ ᱤᱭᱟᱹ ᱛᱮᱜᱮ ᱪᱚᱴ ᱪᱟᱸᱫᱳ ᱪᱮᱫ ᱞᱮᱠᱟᱭ ᱤᱭᱟᱹᱭ ᱫᱟ ᱟᱫᱚ ᱚᱝᱠᱟ ᱜᱮ᱾
ᱦᱮᱸ᱾
ᱟᱨ ᱛᱚᱵᱮ ᱢᱟᱱᱮ ᱟᱯᱮ ᱥᱮᱜ ᱫᱚ ᱫᱟᱜ ᱢᱟᱱᱮ ᱱᱚᱣᱟ ᱦᱩᱲᱩ ᱨᱚᱦᱚᱭ ᱠᱚᱫᱚ ᱥᱮ ᱢᱟᱱᱮ ᱪᱟᱥ ᱵᱟᱥ ᱠᱚᱫᱚ ᱦᱟᱸᱜ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮ, ᱥᱮ ᱡᱟᱦᱟᱱᱟᱜ ᱚᱝᱠᱟ ᱵᱮᱵᱚᱥᱛᱟ ᱢᱮᱱᱟᱜ-ᱟ, ᱚᱝᱠᱟ ᱥᱮᱞᱚ ᱠᱮᱱᱮᱞ ᱠᱩ ᱥᱮ ᱪᱮᱫ ᱞᱮᱠᱟ?
ᱵᱟᱝ ᱥᱮᱨᱢᱟ ᱫᱟᱲᱤ ᱦᱮᱸ ᱫᱟᱜ ᱵᱷᱚᱨᱥᱟ ᱫᱚ ᱵᱟᱹᱱᱩᱜ ᱠᱟᱜ ᱞᱮᱭᱟ ᱦᱟᱠᱷᱟᱱ ᱦᱮᱸ᱾ ᱮᱸ ᱛᱟᱯᱚᱨᱮ ᱦᱳᱭᱳᱜ ᱠᱟᱱᱟ ᱡᱮ ᱚᱝᱠᱟ ᱢᱤᱱᱤ ᱠᱚ ᱢᱤᱱᱟᱜ ᱛᱟᱞᱮᱭ-ᱟ ᱟᱨᱠᱤ, ᱤᱭᱟᱹ ᱠᱚ ᱥᱚᱨᱠᱟᱨ ᱠᱷᱚᱱ ᱠᱚ ᱵᱟᱹᱭᱥᱟᱹᱣ ᱠᱟᱜ ᱛᱟᱦᱮᱸᱫ᱾
ᱟᱪᱪᱷᱟ ᱟᱪᱪᱷᱟ ᱛᱚ ᱢᱤᱱᱤ ᱠᱚᱫᱚ ᱦᱟᱸᱜ ᱢᱟᱱᱮ ᱟᱯᱱᱟ ᱟᱯᱱᱟ ᱚᱲᱟᱜ ᱨᱮ ᱥᱟᱨᱠᱟᱨ ᱠᱷᱚᱡ ᱠᱚ ᱵᱟᱹᱭᱥᱟᱹᱣ ᱵᱟᱲᱟᱣ ᱠᱟᱜ ᱯᱮᱭᱟ, ᱥᱮ ᱟᱪᱪᱷᱟ ᱟᱪᱪᱷᱟ᱾
ᱟᱫᱚ ᱟᱯᱮ ᱥᱮᱜ ᱜᱮ ᱚᱠᱟᱞᱮᱠᱟ, ᱢᱮᱱᱟᱜ-ᱟ ᱥᱮ ᱵᱟᱹᱱᱩᱜᱼᱟ ᱚᱱᱟ ᱠᱚᱨᱮᱱᱟᱜ ᱥᱩᱵᱤᱫᱟ?
ᱮᱠᱟᱞᱜᱮ ᱟᱞᱮ ᱥᱮᱫ ᱫᱚ ᱢᱟᱱᱮ ᱟᱹᱰᱤ ᱟᱱᱟᱴ ᱢᱮᱱ ᱫᱟᱲᱮᱜᱟᱢ ᱫᱟᱜ ᱨᱮᱱᱟᱜ ᱫᱚ ᱪᱟᱥ ᱵᱟᱥ ᱞᱟᱹᱜᱤᱫ ᱾
ᱚ ᱪᱟᱥ ᱵᱟᱥ ᱞᱟᱹᱜᱤᱫ?
ᱮᱠᱟᱞ ᱮᱠᱟᱞ ᱢᱟᱱᱮ ᱥᱮᱞᱚ ᱦᱚᱸ ᱵᱟᱹᱱᱩᱜ-ᱟ, ᱥᱮ ᱢᱤᱱᱤ ᱦᱚᱸ ᱪᱮᱜ ᱜᱮ ᱵᱟᱹᱱᱩᱜ-ᱟ
ᱥᱮᱞᱳ ᱦᱚᱸ ᱵᱟᱹᱱᱩᱜ-ᱟ ᱢᱤᱱᱤ ᱦᱚᱸ ᱵᱟᱹᱱᱩᱜ-ᱟ ᱵᱟᱝ?
ᱦᱩᱸ
ᱟᱫᱚ ᱜᱚᱝᱠᱮ ᱮᱸ ᱦᱳᱭᱳᱜ ᱚᱱᱟ ᱡᱮ ᱥᱤᱞᱳ ᱠᱚᱦᱚᱸ ᱵᱟᱹᱱᱩᱜ ᱫᱚ ᱢᱤᱱᱤ ᱠᱚᱦᱚᱸ ᱵᱟᱹᱱᱩᱜ ᱫᱚ᱾ ᱛᱟᱦᱞᱮ ᱯᱩᱨᱟᱜᱮ ᱟᱯᱮ ᱫᱚ ᱛᱟᱦᱞᱮ ᱪᱟᱥᱵᱟᱥ ᱪᱮᱛᱟᱱ ᱜᱮ ᱱᱤᱨᱵᱷᱚᱨ ᱠᱟᱛᱮ ᱢᱮᱱᱟᱜ ᱯᱮᱭᱟ ᱵᱟᱝ?
ᱮᱠᱟᱞ ᱮᱠᱟᱞ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱦᱟᱸᱜ, ᱟᱫᱚ ᱢᱤᱫᱵᱟᱨ ᱱᱚᱝᱠᱟ ᱤᱭᱟᱹ ᱠᱚ ᱢᱮᱱᱟᱜ ᱜᱮᱭᱟ ᱦᱟᱸᱜ ᱵᱟᱹᱫ ᱠᱩᱧ ᱩᱱᱠᱩ ᱱᱚᱣᱟ ᱵᱮᱱᱟᱣ ᱵᱟᱲᱟᱣ ᱠᱟᱜ ᱞᱮᱭᱟ ᱠᱚ ᱦᱟᱸᱜ ᱥᱟᱨᱠᱟᱨ ᱦᱚᱛᱮᱛᱮ᱾ ᱟᱫᱚ ᱚᱱᱟ ᱫᱚ ᱦᱟᱸᱜ ᱛᱮ ᱦᱩᱲᱩ ᱪᱟᱥ ᱫᱚ ᱮᱠᱟᱞ ᱵᱟᱝ ᱜᱟᱱᱚᱜ-ᱟ ᱚᱱᱟ ᱛᱮᱫᱚ ᱮᱱᱛᱮᱜ᱾ ᱛᱤᱱᱟᱹᱢ ᱨᱟᱠᱟᱵ ᱫᱟᱲᱨᱜ-ᱟ ᱫᱟᱜ᱾ ᱛᱮᱫᱚ ᱦᱩᱲᱩ ᱤᱭᱟᱹ ᱠᱷᱮᱛ ᱨᱮᱫᱚ, ᱥᱮ ᱵᱟᱝ? ᱟᱹᱰᱤ ᱡᱟᱹᱥᱛᱤ ᱜᱮ ᱱᱚᱣᱟ ᱫᱟᱜ ᱠᱷᱟᱨ ᱪᱟᱜ ᱵᱚᱱ ᱵᱟᱲᱟᱭ ᱜᱮᱭᱟ᱾
ᱦᱮᱸ ᱦᱮᱸ᱾ ᱟᱫᱚ ᱞᱤᱧ ᱞᱮᱭᱫᱟ ᱜᱚᱝᱠᱮ ᱛᱟᱦᱞᱮ ᱚᱝᱠᱟ ᱢᱟ ᱫᱟᱜ ᱡᱟᱹᱲᱤ ᱠᱚᱦᱚᱸ ᱴᱷᱤᱠᱴᱷᱟᱠ ᱵᱟᱝ ᱦᱳᱭᱳᱜ-ᱟ, ᱦᱮᱸ ᱥᱮ᱾
ᱦᱩᱸ᱾
ᱛᱟᱞᱦᱮ ᱵᱤᱥᱤ ᱫᱚ ᱪᱮᱜ ᱠᱚᱯᱮ ᱪᱟᱥ ᱵᱟᱲᱟᱭ ᱜᱮᱭᱟ?
ᱩᱸᱜ ᱵᱮᱥᱤ ᱞᱮᱠᱟᱛᱮᱢ ᱢᱮᱱ ᱞᱮᱠᱷᱟᱡ ᱫᱚ ᱮᱛᱮᱜ ᱱᱚᱜ-ᱚᱭ ᱱᱚᱣᱟ ᱦᱩᱲᱩ ᱜᱮ ᱦᱟᱸᱜ ᱮᱢ ᱢᱮᱱ ᱫᱟᱲᱮᱜ-ᱟ ᱡᱟᱹᱥᱛᱤ ᱢᱟ ᱪᱟᱥ ᱦᱩᱭᱩᱜ-ᱟ ᱚᱱᱟ ᱢᱟ ᱪᱟᱸᱫᱩ ᱵᱷᱚᱨᱥᱟ ᱜᱮ ᱦᱟᱸᱜ ᱱᱮᱛᱟᱨ ᱜᱮ᱾ ᱟᱫᱚ ᱡᱟᱹᱥᱛᱤ ᱫᱤᱱ ᱢᱟ ᱮᱱᱛᱮᱜ ᱱᱚᱣᱟ ᱦᱩᱲᱩ ᱜᱮ ᱛᱟᱦᱮᱱᱟ ᱚᱱᱮ ᱧᱮᱛᱟᱨ ᱡᱟᱹᱯᱩᱫ ᱫᱤᱱ ᱠᱷᱚᱡ ᱢᱮᱱ ᱜᱟᱱᱚᱜ-ᱟ ᱱᱚᱣᱟ ᱟᱜᱷᱟᱲ ᱫᱷᱟᱹᱵᱤᱡ᱾ ᱟᱫᱚ ᱩᱱ ᱚᱠᱛᱮ ᱫᱷᱟᱹᱨᱤᱡ ᱦᱩᱲᱩ ᱜᱮ ᱪᱟᱥ ᱛᱟᱦᱮᱱᱟ ᱱᱚᱣᱟ ᱤᱭᱟᱹᱨᱮ ᱠᱷᱮᱛ ᱠᱚᱨᱮ᱾ ᱟᱨ ᱚᱱᱟ ᱪᱷᱟᱰᱟ ᱠᱟᱛᱮᱜ, ᱱᱚᱣᱟ ᱡᱚᱠᱷᱚᱱ ᱞᱮ ᱨᱟᱠᱟᱵ ᱵᱟᱲᱟᱭᱟ ᱦᱩᱲᱩ ᱦᱟᱸᱜ᱾ ᱱᱚᱣᱟ ᱟᱜᱷᱟᱲ ᱛᱟᱭᱱᱚ᱾ ᱛᱚ ᱩᱱ ᱡᱚᱠᱷ ᱵᱟᱠᱷᱟᱡ ᱫᱚ ᱪᱟᱥ ᱜᱟᱱᱚᱜ ᱜᱮᱭᱟ, ᱠᱟᱹᱴᱤᱡ ᱢᱟᱹᱴᱤᱡ ᱠᱷᱮᱛ ᱨᱮ ᱡᱷᱚᱛᱚ ᱠᱷᱮᱛ ᱨᱮᱫᱚ ᱵᱟᱝ ᱦᱟᱸᱜ᱾ ᱡᱮᱞᱠᱟ ᱱᱚᱣᱟ ᱟᱸ ᱛᱩᱲᱤ ᱠᱚ ᱮᱨ ᱵᱟᱲᱟ ᱦᱩᱭᱩᱜ-ᱟ, ᱛᱩᱲᱤ ᱥᱟᱶ ᱥᱟᱶᱛᱮ ᱚᱱᱟ ᱠᱷᱮᱛ ᱨᱮᱜᱮ ᱢᱩᱞᱟᱹ᱾ ᱚᱱᱮ ᱚᱱᱟ ᱠᱚ ᱪᱟᱥᱵᱟᱥ ᱦᱩᱭᱩᱜᱼᱟ᱾ ᱟᱨᱦᱚᱸ ᱫᱟᱹᱞ ᱠᱚᱦᱚᱸ ᱪᱟᱥᱵᱟᱥ ᱦᱩᱭᱩᱜ-ᱟ ᱟᱱᱟ ᱠᱟᱹᱴᱤᱡ ᱢᱟᱹᱴᱤ᱾ ᱴᱤᱡ ᱚᱠᱟ ᱠᱤᱥᱟᱹᱨᱤ, ᱠᱤᱥᱟᱹᱨᱤ, ᱢᱟᱹᱥᱨᱤ ᱱᱚᱜᱼᱚ ᱱᱤᱭᱟᱹ ᱠᱚ ᱪᱟᱥ ᱦᱩᱭᱩᱜ-ᱟ ᱦᱟᱸᱜ ᱾ ᱟᱨ ᱡᱟᱦᱟᱸᱭ ᱠᱚᱣᱟᱜ ᱜᱚᱰᱟ ᱠᱚ ᱢᱮᱱᱟᱜ ᱠᱷᱟᱡ, ᱢᱟᱱᱮ ᱤᱭᱟᱹ ᱜᱷᱩᱴᱩ ᱧᱚᱜ ᱠᱷᱮᱛ᱾ ᱚᱱᱟ ᱠᱚᱨᱮ ᱫᱚ ᱟᱨᱦᱚᱸ ᱦᱚᱲᱮᱡ ᱦᱚᱸᱠᱚ ᱪᱟᱥ ᱜᱮᱭᱟ, ᱦᱚᱲᱮᱡ ᱛᱟ ᱚᱱᱠᱟ᱾
ᱟᱪᱪᱷᱟ ᱦᱚᱲᱮᱡ ᱫᱚ ᱜᱚᱝᱠᱮ ᱚᱱᱟ ᱫᱚ ᱵᱟᱞᱤᱧ ᱵᱩᱡ ᱫᱟᱲᱮᱭᱟᱫᱟ ᱚᱱᱟ ᱫᱚ ᱪᱮᱫᱠᱟᱱ ᱡᱤᱱᱤᱥ ᱠᱟᱱᱟ?
ᱮᱸᱜ ᱦᱚᱲᱮᱡ ᱢᱟ ᱮᱛᱮ ᱟᱹᱰᱤ ᱱᱟᱢᱰᱟᱜ ᱞᱮᱠᱟ ᱛᱮᱜ ᱮᱛᱮᱜ ᱤᱧ ᱱᱚᱣᱟ ᱦᱚᱲᱮᱡ ᱫᱟᱹᱞ ᱢᱮᱱᱟᱜ-ᱟ ᱮᱱᱛᱮᱜ ᱱᱚᱣᱟ ᱠᱚ ᱢᱮᱱᱟ ᱵᱚᱞᱮ ᱦᱚᱲᱢᱚ ᱞᱟᱹᱜᱤᱫ ᱫᱚ ᱟᱹᱰᱤ ᱢᱚᱸᱡᱽ ᱡᱤᱱᱤᱥ ᱠᱟᱱᱟ, ᱡᱮ ᱱᱚᱣᱟ ᱚᱱᱠᱟ ᱠᱤᱰᱱᱤ ᱢᱮᱱᱟᱜ ᱛᱟᱵᱚᱱ᱾ ᱚᱱᱟ ᱞᱟᱹᱜᱤᱫ ᱦᱚᱸ ᱟᱹᱰᱤ ᱱᱟᱯᱟᱭ ᱡᱤᱱᱤᱥ᱾ ᱥᱮ ᱡᱟᱦᱟᱸᱭ ᱚᱠᱚᱭ ᱯᱟᱹᱛᱷᱨᱤ ᱠᱚ ᱛᱟᱦᱮᱱ ᱛᱟᱠᱚᱣᱟ ᱫᱷᱤᱨᱤ ᱛᱟᱦᱮᱸᱱ ᱛᱟᱠᱚ ᱦᱚᱲᱢᱚ ᱨᱮ᱾ ᱚᱱᱟ ᱢᱟᱱᱮ ᱯᱟᱪᱟᱣ ᱤᱭᱟᱹᱜ-ᱟ, ᱢᱟᱱᱮ ᱚᱱᱟᱭ ᱜᱟᱞᱟᱣ ᱜᱚᱞ ᱠᱟᱜ-ᱟ᱾ ᱱᱚ-ᱚᱱᱠᱟᱱ ᱢᱟᱱᱮ ᱨᱟᱱ ᱞᱮᱠᱟᱱ ᱡᱤᱱᱤᱥ ᱠᱟᱱᱟ, ᱱᱚᱣᱟ ᱦᱚᱲᱮᱡ ᱤᱧ ᱞᱟᱹᱭ ᱠᱮᱫ᱾
ᱚ᱾
ᱟᱨ ᱦᱤᱱᱫᱤ ᱛᱮ ᱥᱮ ᱮᱴᱟᱜ ᱱᱚᱣᱟ ᱯᱟᱹᱨᱥᱤ ᱛᱮᱫᱚ ᱪᱮᱜ ᱠᱚ ᱢᱮᱛᱟᱜ-ᱟ ᱱᱚᱣᱟ ᱢᱚᱡᱽ ᱛᱮ ᱦᱟᱸᱜ ᱵᱟᱹᱧ ᱫᱤᱥᱟᱹᱭᱫᱟ᱾
ᱦᱩᱸ᱾
ᱚᱱᱟ ᱫᱚ ᱢᱟᱱᱮ ᱪᱮᱞ ᱞᱮᱠᱟᱧ ᱞᱟᱹᱭᱟ, ᱱᱚᱣᱟ ᱫᱚ ᱦᱟᱸᱜ ᱵᱟᱝ ᱞᱮᱯᱮᱡ ᱞᱮᱯᱮᱡ ᱩᱛᱟᱹᱨᱚᱜ-ᱟ ᱢᱟᱱᱮ ᱱᱚᱣᱟ ᱤᱭᱟᱹ ᱧᱚᱜ ᱜᱮ ᱵᱩᱡᱷᱟᱹᱜ-ᱟ, ᱨᱟᱜᱟᱭ ᱨᱟᱜᱟᱭ ᱤᱭᱟᱹ ᱧᱚᱜ᱾
ᱚ ᱨᱟᱜᱟᱭ ᱨᱟᱜᱟᱭ ᱧᱚᱜ ᱵᱟᱝ?
ᱚᱱᱠᱟ᱾ ᱢᱟᱱᱮ ᱡᱮᱞᱮᱠᱟ ᱱᱚᱣᱟ ᱢᱩᱝ ᱰᱟᱞ᱾ ᱛᱟᱦᱮᱱᱟ ᱥᱮ ᱦᱚᱲᱮᱡ ᱫᱟᱹᱞ ᱠᱚ ᱦᱚᱲᱮᱡ ᱤᱧ ᱢᱮᱱᱫᱟ ᱢᱩᱝ ᱫᱟᱹᱞ ᱟᱨ ᱱᱚᱣᱟ ᱢᱥᱨᱤ ᱫᱞ ᱛᱟᱦᱮᱱᱟ᱾ ᱚᱱᱟ ᱫᱚ ᱯᱩᱨᱟᱹ ᱞᱮᱯᱮᱡ ᱞᱮᱯᱮᱡ ᱩᱛᱟᱹᱨᱚᱜ-ᱟ, ᱢᱟᱱᱮ ᱜᱮᱡᱮᱨ ᱤᱭᱟᱹ ᱪᱟᱵᱟᱜ-ᱟ᱾ ᱢᱮᱱᱠᱷᱟᱱ ᱱᱚᱣᱟ ᱦᱚᱲᱮᱡ ᱫᱟᱹᱞ ᱫᱚ ᱦᱟᱸᱜ ᱢᱟᱱᱮ ᱱᱚᱝᱠᱟ ᱵᱟᱝ ᱞᱮᱯᱮᱡ ᱞᱮᱯᱮᱡᱚᱜᱼᱟ᱾
ᱚᱲᱮᱡ ᱫᱟᱹᱞᱛᱮ ᱚᱱᱠᱟ ᱫᱚ ᱵᱟᱝᱞᱮᱯᱮ ᱞᱮᱯᱮᱡᱜᱟ ᱵᱟᱝ᱾
ᱩᱦᱩᱜ ᱚᱱᱠᱟ ᱾
ᱚ᱾ ᱟᱪᱪᱷᱟ ᱚᱲᱮᱡ ᱫᱟᱹᱞ ᱫᱚ ᱚᱱᱠᱟ ᱫᱚ ᱛᱟᱦᱚᱞᱮ ᱵᱟᱝᱞᱯᱮ ᱞᱮᱯᱷᱮᱡ ᱞᱮᱯᱷᱮᱡᱚᱜᱼᱟ᱾ ᱟᱫᱚ ᱜᱚᱝᱠᱮ ᱚᱱᱟ ᱫᱚ ᱟᱞᱤᱧ ᱫᱚ ᱡᱟ ᱤᱭᱟᱹ ᱚᱱᱟ ᱛᱮᱞᱤᱧ ᱵᱩᱡᱽ ᱠᱮᱫᱟ ᱟᱞᱮ ᱥᱮᱫ ᱫᱚ ᱚᱱᱟ ᱫᱚ ᱡᱟᱹᱱᱤᱡ ᱨᱟᱦᱮᱲ ᱠᱚ ᱞᱟᱹᱭᱟ ᱚᱱᱮ ᱠᱟᱹᱴᱤᱡ ᱫᱟᱱᱟ ᱫᱚ ᱠᱟᱹᱴᱤᱡ ᱢᱟᱨᱟᱝ ᱢᱟᱨᱟᱝ ᱧᱚᱜ ᱜᱮᱭᱟ ᱥᱮ᱾
ᱵᱟᱝ ᱵᱟᱝ ᱚᱱᱟ ᱨᱟᱦᱮᱲ ᱫᱚ ᱟᱞᱮ ᱥᱮᱫ ᱨᱟᱦᱮᱲ ᱜᱮᱠᱚ ᱢᱮᱛᱟᱜᱼᱟ ᱨᱟᱦᱮᱲ ᱢᱟ ᱮᱱᱛᱮᱫ ᱚᱱᱟ ᱫᱟᱨᱮ ᱞᱟᱹᱴᱩ ᱞᱟᱹᱴᱩ ᱞᱟᱹᱴᱩ ᱢᱤᱫ ᱦᱚᱲ ᱩᱥᱩᱞ ᱞᱮᱠᱟ ᱥᱮ ᱵᱟᱝ᱾
ᱦᱮᱸ ᱦᱮᱸ᱾
ᱦᱮᱸ ᱦᱮᱸ ᱚᱱᱠᱟ ᱫᱚ ᱚᱱᱟ ᱦᱚᱲᱮᱡ ᱫᱚ ᱵᱟᱝ ᱫᱟᱨᱮᱜᱼᱟ ᱦᱟᱸᱜ ᱦᱚᱲᱮᱡ ᱫᱚ ᱢᱟᱱᱮ ᱠᱟᱹᱴᱤᱡ ᱠᱟᱹᱴᱤ ᱴᱤᱡ ᱢᱩᱝ ᱦᱩᱭᱩᱜ ᱠᱷᱟ ᱟᱯᱮᱥᱮᱫ ᱚᱱᱟ ᱢᱩᱝ ᱫᱟᱨᱮ ᱞᱮᱠᱟ ᱥᱮ ᱚᱱᱟ ᱨᱟᱢᱵᱲᱟ ᱠᱚ ᱞᱮᱠᱟ᱾
ᱚ ᱟᱪᱪᱷᱟ᱾
ᱢᱟᱱᱮ ᱚᱱᱟᱫᱚ ᱠᱟᱹᱴᱤᱡ ᱜᱮ ᱵᱩᱡᱷᱟᱹᱣ ᱢᱮ ᱚᱱᱟᱫᱚ ᱨᱟᱢᱲᱟ ᱪᱮᱫ ᱞᱮᱠᱟ ᱵᱟᱝ ᱫᱟᱨᱮᱼᱟ᱾ ᱨᱟᱢᱵᱲᱟ ᱫᱚ ᱟᱯᱟᱥᱮᱡ ᱢᱮᱱᱟᱜ ᱜᱮᱭᱟ ᱥᱮ ᱵᱟᱹᱱᱩᱜᱼᱟ ᱨᱟᱢᱵᱲᱟ ᱦᱚᱸ᱾
ᱦᱮᱸ ᱜᱚᱝᱠᱮ ᱨᱟᱢᱵᱲᱟ ᱫᱚ ᱢᱮᱱᱟᱜ ᱜᱮᱭᱟ᱾
ᱦᱮᱸ ᱛᱚ ᱵᱩᱡᱷᱟᱹᱣ ᱠᱟᱜ ᱟᱢ ᱨᱟᱢᱲᱟ ᱞᱮᱠᱟᱜᱮ ᱟᱫᱚ ᱨᱟᱢᱲᱟ ᱫᱚ ᱟᱹᱰᱤ ᱱᱟᱱᱦᱟ ᱱᱟᱱᱦᱟ ᱦᱩᱭᱱᱟ᱾ ᱟᱨ
ᱦᱮᱸ ᱜᱚᱝᱠᱮ᱾
ᱦᱟᱞᱠᱟ ᱫᱷᱟᱨᱟ ᱜᱮ ᱦᱟᱸᱜ ᱟᱫᱚ ᱚᱱᱟ ᱫᱚ ᱠᱟᱹᱴ ᱠᱟᱹᱴᱤᱡ ᱠᱟᱹᱴᱤᱡ ᱨᱟᱦᱮᱲ ᱟᱨ ᱨᱟᱢᱲᱟ ᱫᱚ ᱚᱱᱟ ᱡᱩᱫᱟᱹ ᱡᱤᱱᱤᱥ ᱠᱟᱱ ᱜᱮᱭᱟ ᱢᱟᱱᱮ ᱨᱟᱦᱮᱲ ᱟᱨ ᱱᱚᱣᱟ ᱦᱚᱲᱮᱡ ᱫᱚ ᱡᱩᱫᱟᱹ ᱡᱩᱫᱟᱹᱜ ᱜᱮ ᱟᱹᱰᱤ ᱵᱷᱮᱜᱟᱨ᱾
ᱟᱫᱚ ᱜᱚᱢᱠᱮ ᱞᱤᱧ ᱞᱟᱹᱭᱫᱟ ᱚᱱᱮ ᱤ ᱡᱟᱦᱟᱸ ᱡᱟᱣᱜᱮᱧ ᱞᱟᱹᱭ ᱮᱫᱟ ᱛᱩ ᱦᱚᱲᱮᱡ ᱜᱮᱥᱮ?
ᱦᱮᱸ᱾
ᱚᱱᱟ ᱫᱚ ᱪᱮᱫ ᱞᱮᱠᱟᱱᱟᱜ ᱡᱟᱭᱜᱟ ᱠᱚᱨᱮ ᱪᱟᱥ ᱵᱮᱥᱤ ᱦᱩᱭᱩᱜᱼᱟ?
ᱱᱚᱣᱟ ᱫᱚ ᱦᱟᱸᱜ ᱢᱮᱱ ᱫᱟᱲᱮᱭᱟᱜᱼᱟ ᱱᱚᱣᱟ ᱜᱚᱰᱟ ᱞᱮᱠᱟᱱ ᱡᱟᱭᱜᱟ ᱥᱮᱢ ᱢᱮᱱ ᱫᱟᱲᱮᱭᱟᱜ ᱱᱚᱣᱟ ᱟᱹᱰᱤ ᱡᱟᱹᱥᱛᱤ ᱫᱟᱜ ᱵᱟᱝ ᱴᱮᱨᱦᱟᱜ ᱞᱟᱹᱠᱛᱤ ᱠᱟᱱᱟ ᱠᱷᱮᱛ ᱨᱮᱫᱚ ᱵᱟᱝ ᱜᱟᱱᱚᱜᱼᱟ ᱯᱟᱥᱮᱡ᱾
ᱠᱷᱮᱛ ᱨᱮᱫᱚ ᱵᱟᱝ ᱜᱟᱱᱚᱜᱼᱟ ᱵᱟᱝ?
ᱮᱠᱟᱞ ᱮᱠᱟᱞ ᱱᱚᱣᱟ ᱫᱚ ᱦᱟᱸᱜ ᱢᱟᱱᱮ ᱜᱷᱩᱴᱩ ᱧᱚᱜ ᱥᱮ ᱫᱟᱨᱥᱟᱲ ᱧᱚᱜ ᱡᱟᱭᱜᱟ ᱛᱟᱦᱮᱱ ᱠᱷᱟᱡ᱾
ᱟ ᱫᱷᱟᱥ
ᱢᱟᱱᱮ ᱫᱟᱜ ᱫᱚ ᱞᱟᱜᱟᱜ ᱜᱮᱭᱟ ᱫᱟᱜ ᱫᱚ ᱚᱛᱮᱫ ᱯᱟᱴᱟᱣᱢᱟᱛᱩ᱾
ᱚ ᱫᱟᱜ ᱫᱚ ᱞᱟᱜᱟᱜ ᱜᱮᱭᱟ᱾ ᱟᱫᱚ ᱜᱚᱢᱠᱮ ᱜᱷᱩᱴᱩ ᱧᱚᱜᱡᱟᱭ ᱟᱫᱚ ᱟᱫᱚ ᱦᱮᱸ᱾ ᱟᱫᱚ ᱛᱟᱦᱚᱞᱮ ᱚᱱᱟ ᱫᱚ ᱯᱮ ᱤᱭᱟᱹ ᱪᱮᱫ ᱠᱚ ᱞᱟᱹᱭᱟ ᱮᱨᱟᱯᱮ ᱥᱮ ᱯᱮ ᱨᱚᱦᱚᱭᱟ᱾
ᱦᱮᱸ ᱦᱮᱸ ᱱᱚᱣᱟ ᱫᱚ ᱮᱨ ᱜᱮ ᱦᱩᱭᱩᱜᱼᱟ ᱡᱮᱞᱮᱠᱟ ᱱᱚᱣᱟ ᱢᱟᱥᱨᱤ ᱠᱚᱠᱚ ᱮᱨᱟ᱾ ᱥᱮ ᱵᱷᱩᱴ ᱠᱚᱠᱚ ᱮᱨᱟ ᱚᱱᱮ ᱚᱱᱠᱟ ᱫᱷᱟᱨᱟ ᱜᱮ ᱚᱱᱟ ᱦᱚᱸ ᱮᱨ ᱦᱩᱭᱩᱜᱼᱟ᱾ ᱨᱚᱦᱚᱭ ᱫᱚ ᱵᱟᱝ ᱦᱸ
ᱚ ᱚᱱᱮ ᱨᱚᱦᱚᱭ ᱫᱚ ᱵᱟᱝ ᱦᱩᱭᱩᱜᱼᱟ ᱮᱨ ᱜᱮ ᱵᱟᱝ᱾
ᱮᱠᱟᱞ ᱮᱠᱟᱞ᱾
ᱚᱻ
ᱚᱱᱛᱮ ᱱᱚᱣᱟ ᱫᱚ ᱫᱷᱩᱲᱤ ᱠᱷᱮᱛ ᱞᱮᱠᱟ ᱨᱮᱜᱮ ᱚᱱᱟ ᱨᱮᱜᱮ ᱠᱚ ᱤᱭᱟᱹᱭᱟ ᱦᱟᱸᱜ ᱮᱨᱠᱟᱜ ᱟᱨ ᱚᱱᱟ ᱨᱮᱜᱮ ᱡᱟᱱᱟᱢ᱾ ᱢᱤᱫ ᱫᱷᱟᱣ ᱫᱟᱜ ᱯᱟᱴᱟᱣ ᱠᱟᱛᱮᱜ ᱦᱟᱸᱜ ᱦᱩᱸ᱾
ᱟᱸᱫᱟᱜ ᱵᱟᱴᱟᱣ ᱠᱟᱛᱮᱜ ᱵᱟᱝ?
ᱦᱩᱸ ᱟᱫᱚ ᱟᱯᱮᱥᱮᱜ ᱫᱚ ᱢᱟᱱᱮ ᱦᱚᱲᱮᱡ ᱜᱮ ᱦᱟᱸᱜ ᱵᱟᱝ ᱵᱟᱝᱠᱚ ᱪᱟᱥᱟ ᱯᱟᱥᱮᱜ ᱚᱱᱟ ᱛᱮᱜᱮ ᱦᱟᱸᱜ ᱵᱟᱵᱮᱱ ᱵᱟᱲᱟᱭ ᱵᱟᱲᱟᱣ ᱠᱟᱫᱟ᱾
ᱵᱟᱝ ᱵᱟᱝ ᱵᱟᱝ ᱜᱚᱝ ᱠᱮ ᱟᱹᱞᱤᱧ ᱫᱚ ᱯᱩᱭᱞᱩ ᱞᱤᱧ ᱟᱸᱡᱚᱢ ᱠᱮᱫᱟ ᱡᱮ ᱦᱚᱲᱮᱡ, ᱦᱚᱲᱮᱡ ᱫᱚ ᱱᱚᱣᱟ ᱫᱚ ᱠᱟᱱᱟ ᱡᱮ ᱮᱸ ᱫᱟᱱᱟ ᱡᱟᱛᱤᱭᱚ ᱥᱚᱥᱥᱚ ᱛᱚ?
ᱦᱮᱸ ᱦᱮᱸ ᱫᱟᱱᱟ ᱡᱤᱱᱤᱥ ᱠᱟᱱ ᱜᱮᱭᱟ, ᱫᱟᱹᱞ ᱡᱤᱱᱤᱥ ᱞᱮᱠᱟᱛᱮᱢ ᱢᱮᱱ ᱫᱟᱲᱮᱜᱼᱟ᱾
ᱚ